ᱦᱮᱞᱳ
ᱦᱮᱸ ᱦᱮᱞᱳ,
ᱦᱳᱭ ᱡᱚᱦᱟᱨ ᱜᱮ ᱾
ᱦᱮᱸ ᱜᱚᱢᱠᱮ ᱡᱚᱦᱟᱨ ᱜᱮ ᱾
ᱦᱳᱭ ᱦᱚᱲ ᱠᱚ ᱵᱷᱟᱹᱜᱤ ᱴᱷᱤᱠᱛᱮ ᱟᱸᱡᱚᱢᱮᱜ ᱠᱟᱱᱟ ᱵᱮᱱ ᱾
ᱦᱮᱸ ᱴᱷᱤᱠ ᱜᱮ ᱟᱸᱡᱚᱢᱚᱜ ᱠᱟᱱᱟ ᱾ ᱤᱧᱟᱹᱜ ᱱᱟᱯᱟᱭ ᱜᱮ ᱟᱸᱡᱚᱢᱚᱜ ᱠᱟᱱᱟ ᱥᱮ ᱾
ᱦᱳᱭ ᱟᱢᱟᱜ ᱦᱚᱸ ᱢᱚᱸᱡᱽᱜᱮ, ᱱᱟᱯᱟᱭ ᱜᱮ ᱟᱸᱡᱚᱢᱚᱜ ᱠᱟᱱᱟ ᱾ ᱦᱮᱸ ᱛᱟᱦᱚᱞᱮ ᱫᱟᱠᱟ ᱠᱚ ᱡᱚᱢ ᱵᱟᱲᱟ ᱦᱩᱭ ᱱᱟ ᱠᱤᱱᱫᱩ ᱥᱮ ᱟᱣᱨᱤ?
ᱦᱮᱸ ᱡᱚᱢ ᱵᱟᱲᱟ ᱦᱩᱭ ᱱᱟ ᱾
ᱦᱳᱭᱛᱚ
ᱞᱚᱜᱚᱱ ᱛᱮ ᱤᱥᱤᱱ ᱵᱟᱲᱟ ᱦᱩᱭ ᱠᱟᱱᱛᱮ ᱡᱚᱢ ᱵᱟᱲᱟ ᱦᱩᱭ ᱜᱚᱜ ᱱᱟ ᱾
ᱦᱳᱭ
ᱟᱯᱮ ᱠᱚᱫᱚ ᱯᱮ ᱠᱤᱫᱩᱵ ᱵᱟᱲᱟᱭᱮᱱᱟ ᱥᱮ ᱟᱹᱣᱨᱤ?
ᱟᱞᱮ ᱠᱚᱸᱦᱚ ᱱᱤᱛᱚᱜ ᱢᱟᱪᱷᱟ ᱜᱮᱞᱮ ᱠᱤᱫᱩᱵ ᱵᱟᱲᱟᱭᱮᱱᱟ ᱾ ᱟᱫᱚ ᱱᱚᱜᱼᱚᱭ ᱱᱤᱛᱜᱮ ᱡᱤᱨᱟᱹᱣ ᱵᱟᱲᱟ ᱦᱩᱭ ᱠᱟᱱ ᱛᱟᱦᱮᱱ ᱟᱫᱚ ᱾ ᱱᱚᱜᱼᱚᱭ ᱨᱚᱯᱚᱲ ᱠᱚᱜᱮ ᱦᱩᱭᱩᱜ ᱠᱟᱱᱟ ᱱᱟᱦᱟᱜ ᱱᱚᱣᱟ ᱮᱯ ᱨᱮᱜᱮ ᱾
ᱦᱮᱸ ᱻᱦᱮᱸ
ᱦᱳᱭ ᱟᱫᱚ ᱛᱟᱦᱚᱞᱮ ᱪᱮᱫ ᱥᱟᱠᱟᱢ ᱱᱤᱭᱟᱹ ᱜᱟᱞᱢᱟᱨᱟᱣ ᱞᱮᱠᱷᱟᱡ ᱱᱟᱦᱟᱜ ᱟᱹᱰᱤ ᱵᱮᱥ ᱦᱩᱭᱩᱜᱼᱟ ᱾
ᱦᱳᱭ ᱢᱟ ᱟᱢᱜᱮ ᱱᱟᱦᱟᱜ ᱚᱠᱟ ᱞᱮᱠᱟ, ᱱᱟᱜ ᱥᱟᱠᱟᱢ ᱩᱭᱦᱟᱹᱨ ᱠᱟᱜ ᱠᱷᱟᱱ ᱾
ᱦᱳᱭ ᱻᱦᱳᱭ, ᱦᱳᱭ ᱩᱭᱦᱟᱹᱨ ᱫᱚ ᱱᱟᱦᱟᱜ ᱩᱭᱦᱟᱹᱨ ᱜᱤ ᱾ ᱟ ᱡᱮᱢᱚᱱ ᱱᱚᱣᱟ ᱟᱵᱩ ᱟᱨ ᱪᱮᱫ ᱠᱚ ᱢᱮᱱᱟ, ᱱᱚᱣᱟ ᱮᱱᱛᱮᱫ ᱟᱨ ᱤᱥᱠᱩᱞ ᱠᱚ ᱱᱟᱦᱟᱸᱜ ᱵᱚᱱ, ᱠᱚᱞᱮᱡᱽ ᱠᱚ ᱱᱟᱦᱜ ᱵᱚᱱ ᱪᱟᱞᱟᱜ ᱠᱟᱱᱟ ᱾ ᱟᱨ ᱤᱥᱠᱩᱞ ᱠᱚᱞᱮᱡᱽ ᱨᱮ ᱱᱟᱦᱟᱜ ᱚᱱᱟ ᱟᱠᱚᱣᱟᱜ ᱵᱷᱟᱥᱟᱹ ᱛᱮᱵᱚᱱ ᱯᱟᱲᱦᱟᱜ ᱠᱟᱱᱟ ᱾ ᱦᱳᱭ ᱥᱮ ᱟᱨ ᱟᱵᱚᱣᱟᱜ ᱚᱞ ᱟᱵᱚᱣᱟᱜ ᱪᱤᱠᱤ ᱥᱮ, ᱟᱵᱚᱣᱟᱜ ᱟᱥᱟᱼ ᱵᱷᱟᱥᱟ ᱠᱚ ᱱᱟᱦᱟᱜ ᱟᱵᱚᱣᱟᱜ ᱥᱟᱝᱥᱠᱨᱤᱛᱤ ᱥᱮ ᱟᱵᱚᱣᱟᱜ ᱡᱤᱱᱤᱥᱴᱟᱜ ᱜᱮ ᱱᱟᱦᱟᱜ ᱚᱱᱟᱜᱮ ᱟᱵᱚᱣᱟᱜ ᱦᱩᱭ ᱞᱮᱱᱠᱷᱟᱱ ᱾ ᱱᱟᱦᱟᱜ ᱟᱵᱚ ᱵᱚᱱ ᱯᱟᱲᱦᱟᱣ ᱞᱮᱠᱷᱟᱱ ᱱᱟᱦᱟᱜ ᱚᱱᱟ ᱠᱚ ᱜᱮᱞᱟᱝ ᱜᱟᱞᱢᱟᱨᱟᱣᱟ ᱦᱳᱭᱥᱮ ᱾ ᱛᱟᱦᱚᱞᱮ ᱦᱳᱭ ᱛᱟᱦᱚᱞᱮ ᱟᱢᱮᱢ ᱮᱛᱷᱚᱦᱚᱵᱟ ᱥᱮ? ᱤᱧᱤᱧ ᱮᱛᱷᱚᱦᱚᱵᱟ, ᱦᱳᱭ ᱛᱟᱦᱟᱞᱮ ᱾ ᱱᱤᱛ ᱠᱟᱛᱮᱫ ᱱᱚᱣᱟ ᱤᱥᱠᱩᱞ ᱥᱮ ᱠᱚᱞᱮᱡᱽ ᱠᱚᱨᱮ ᱟᱹᱰᱤ ᱜᱟᱱ ᱢᱟᱱᱮ ᱚᱱᱠᱟᱱ ᱡᱟᱭᱜᱟ ᱢᱟᱪᱮᱫ ᱠᱚ ᱱᱟᱦᱟᱜ ᱢᱮᱱᱟᱜ ᱠᱚᱣᱟ ᱥᱮ ᱚᱱᱠᱟ ᱢᱟᱱᱮ ᱥᱤᱞᱮᱵᱟᱥ ᱠᱚ ᱚᱱᱠᱟᱜᱮ ᱢᱮᱱᱟᱜ ᱛᱟᱵᱚᱱᱟ ᱡᱟᱦᱟᱸ ᱫᱚ ᱢᱟᱱᱮ ᱟᱵᱚ ᱩᱱᱠᱩᱣᱟᱜ ᱛᱮ ᱚᱞᱚᱜ ᱦᱩᱭᱩᱜ ᱠᱟᱱ ᱛᱟᱵᱚᱱ ᱾ ᱚ ᱮᱴᱟᱜ ᱦᱚᱲᱟᱜ ᱛᱮᱜᱮ ᱯ ᱯᱟᱲᱦᱟᱜ ᱦᱩᱭᱩᱜ ᱠᱟᱱ ᱛᱟᱵᱚᱱᱟ ᱦᱳᱭ ᱥᱮ ᱟᱫᱚ ᱢᱤᱫᱴᱮᱱ ᱢᱮᱱᱟ ᱡᱩᱫᱤ ᱟᱵᱚᱣᱟᱜ ᱜᱮ ᱥᱟᱱᱟᱢ ᱡᱤᱱᱤᱥ ᱨᱮ ᱟᱵᱚᱣᱟᱜ ᱯᱟᱲᱦᱟᱣ ᱞᱤᱠᱷᱟᱹᱣ ᱠᱟᱛᱮᱫ ᱚᱞᱚᱜ ᱠᱟᱛᱮᱫ ᱢᱟᱱᱮ ᱪᱟᱹᱠᱨᱤ ᱦᱟᱹᱵᱤᱡ ᱨᱮᱱᱟᱜ ᱡᱩᱫᱤ ᱟᱵᱚᱣᱟᱜ ᱛᱟᱦᱮᱸ ᱠᱚᱜ ᱛᱟᱵᱚᱱᱟ᱾ ᱛᱟᱦᱚᱞᱮ ᱱᱚᱜᱼᱚ ᱱᱚᱣᱟ ᱡᱤᱱᱤᱥᱴᱟ ᱟᱹᱰᱤ ᱢᱚᱸᱡᱽ ᱦᱩᱭ ᱠᱚᱜᱼᱟ ᱪᱮᱫᱟᱜ ᱡᱮ ᱟᱵᱚᱣᱟᱜ ᱵᱷᱟᱥᱟᱛᱮ ᱟᱜᱟᱨ ᱟᱵᱚ ᱡᱟᱦᱱᱟᱜ ᱢᱤᱫᱴᱮᱱ ᱠᱤᱛᱟᱹᱵ ᱵᱚᱱ ᱯᱟᱲᱦᱟᱣᱮᱫ ᱠᱟᱱᱟ ᱦᱳᱭᱥ᱾ ᱛᱟᱦᱟᱞᱮ ᱟᱵᱚ ᱫᱚ ᱠᱟᱹᱴᱤᱡ ᱠᱷᱚᱱᱚᱡ ᱜᱮ ᱦᱟᱨᱟ ᱛᱚᱨᱟ ᱠᱷ ᱜᱮ ᱱᱟᱦᱟᱜ ᱟᱵᱚᱣᱟᱜ ᱵᱷᱟᱥᱟ ᱢᱟᱵᱚᱱᱪᱚᱜ ᱪᱮᱫ ᱪᱮᱫᱚᱜ ᱠᱟᱱ ᱵᱚᱱ ᱟᱨ ᱡᱩᱫᱤ ᱚᱱᱟ ᱵᱷᱟᱥᱟ ᱛᱮᱵᱚᱱ ᱪᱮᱫ ᱠᱟᱛᱮ ᱛᱮᱵᱚᱱ ᱚᱞ ᱞᱮᱱᱠᱷᱟᱱ ᱥᱮ ᱯᱟᱲᱦᱟᱣ ᱞᱮᱱᱠᱷᱟᱱ ᱱᱟᱦᱟᱜ ᱛᱚ ᱛᱚᱵᱮ ᱢᱟ ᱱᱟᱦᱟᱜ ᱟᱹᱰᱤ ᱢᱚᱸᱡᱽ ᱛᱮᱵᱚᱱ ᱴᱷᱤᱠᱟᱹ ᱠᱮᱭᱟ ᱾ ᱢᱟᱱᱮ ᱟᱹᱰᱤ ᱢᱚᱸᱡᱽ ᱛᱮᱵᱚᱱ ᱵᱟᱰᱟᱭ ᱡᱮ ᱟᱹᱰᱤ ᱢᱚᱡ ᱪᱮᱫᱟᱜ ᱡᱮ ᱱᱚᱣᱟ ᱫᱚ ᱟᱵᱚᱣᱟᱜ ᱵᱷᱟᱥᱟ ᱠᱟᱱᱟ ᱾ ᱟᱨ ᱚᱱᱟ ᱵᱷᱟᱥᱟ ᱪᱮᱫ ᱾ ᱠᱟ ᱠᱟᱛᱮ ᱱᱟᱦᱟᱜ ᱟᱵᱚ ᱚᱱᱟ ᱯᱚᱨᱤᱠᱷᱟ ᱨᱮᱦᱚᱸ ᱟᱹᱰᱤ ᱢᱚᱡᱽ ᱵᱚᱱ ᱯᱟᱥ ᱥᱮ ᱟᱨᱦᱚᱸ ᱮᱢᱟᱱ ᱛᱮᱭᱟᱜ ᱞᱟᱦᱟ ᱥᱮᱫ ᱟᱵᱚᱣᱟᱜ ᱵᱷᱟᱥᱟ ᱛᱮᱜᱮ ᱵᱚᱱ ᱚᱱᱠᱟ ᱜᱮᱵᱚᱱ ᱚᱞ ᱤᱫᱤ ᱠᱮᱭᱟ ᱟᱨ ᱟᱵᱚᱣᱟᱜ ᱦᱩᱭᱩᱜ ᱟᱵᱚᱣᱟᱜ ᱤᱭᱟᱹᱛᱮ ᱟᱫᱚ ᱚᱱᱟ ᱤᱭᱟᱹ ᱛᱮᱜᱮ ᱱᱟᱟᱜ ᱟᱵᱚ ᱫᱚ ᱛᱷᱚᱲᱟ ᱵᱚᱱ ᱠᱚᱢᱡᱳᱨᱚᱜ ᱠᱟᱱᱟ ᱪᱮᱫᱟᱜ ᱡᱮ ᱟᱵᱚ ᱫᱚ ᱱᱤᱛ ᱦᱟᱹᱵᱤᱡ ᱛᱮ ᱱᱟᱦᱟᱜ ᱟᱭᱢᱟ ᱟᱵᱚ ᱦᱚᱲ ᱢᱮᱱᱟᱜ ᱵᱚᱱᱟ ᱟᱛᱳ ᱠᱚᱨᱮ ᱥᱮ ᱱᱚᱝᱠᱟ ᱵᱤᱨᱵᱩᱨᱩ ᱚᱠᱴᱚ ᱞᱟᱵᱷ ᱠᱚᱨᱮ ᱚᱱᱠᱟ ᱱᱟᱦᱟᱜ ᱢᱮᱱᱟᱜ ᱠᱚᱣᱟ ᱡᱮ ᱩᱱᱠᱩ ᱟᱹᱰᱤ ᱜᱟᱱ ᱵᱷᱟᱥᱟ ᱵᱟᱠᱚ ᱵᱟᱲᱟᱭᱟ ᱠᱷᱟᱹᱞᱤ ᱟᱵᱚᱣᱟᱜ ᱵᱷᱟᱥᱟ ᱨᱚᱲ ᱠᱚᱵᱚᱱ ᱵᱟᱰᱟᱭᱟ ᱠᱷᱟᱹᱞᱤ ᱢᱤᱫ ᱵᱟᱨ ᱢᱮᱱᱟᱜ ᱠᱚᱣᱟ ᱵᱩᱰᱤ ᱜᱚ ᱛᱟᱠᱚ ᱠᱚ ᱥᱮ ᱜᱚᱜᱚ ᱛᱟᱠᱚ ᱠᱚ ᱦᱳᱭ ᱥᱮ ᱟᱫᱚ ᱚᱱᱱᱟ ᱡᱤᱱᱤᱥᱴᱟᱜ ᱜᱮ ᱵᱚᱞᱮ ᱟᱵᱚᱣᱟᱜ ᱵᱷᱟᱥᱟ ᱛᱮ ᱡᱩᱫᱤ ᱛᱟᱦᱮᱸ ᱞᱮᱱ ᱠᱷᱟᱱ ᱥᱮᱫᱟᱭ ᱠᱷᱚᱱ ᱠᱷ ᱜᱮ ᱥᱮ ᱱᱤᱛ ᱦᱚᱸ ᱵᱚᱫᱚᱞ ᱞᱮᱱᱠᱷᱟᱱ ᱫᱚ ᱠᱤᱪᱷᱩ ᱢᱟᱱᱮ ᱚᱱᱠᱟ ᱵᱚᱫᱚᱞᱚᱜᱼᱟ ᱦᱳᱭᱥᱮ ᱛᱟᱦᱞᱮ ᱟᱵᱮᱱ ᱱᱚᱣᱟ ᱠᱚᱨᱮ ᱪᱮᱫ ᱠᱚ ᱟᱵᱮᱱᱟᱜ ᱢᱮᱱᱮᱫ ᱠᱟᱱ ᱛᱟᱵᱮᱱᱟᱭ ᱢᱚᱱᱮ
ᱦᱮᱸ ᱱᱚᱣᱟ ᱢᱟ ᱟᱹᱰᱤ ᱱᱟᱯᱟᱭ ᱠᱟᱛᱷᱟ ᱠᱟᱱ ᱜᱮᱭᱟ ᱟᱵᱚᱣᱟᱜ ᱟᱲᱟᱝ ᱛᱮ ᱥᱮ ᱟᱵᱚᱣᱟᱜ ᱯᱟᱹᱨᱥᱤ ᱛᱮᱵᱚᱱ ᱚᱞ ᱯᱟᱲᱦᱟᱣ ᱵᱚᱱ ᱥᱮᱪᱮᱫ ᱞᱮᱱᱠᱷᱟᱱ ᱫᱚ ᱟᱵᱚᱣᱟᱜ ᱯᱟᱹᱨᱥᱤᱜ ᱜᱮ ᱢᱟᱨᱟᱝ ᱦᱚᱸ ᱢᱟᱲᱟᱝ ᱪᱟᱞᱟᱜᱼᱟ ᱮᱱᱠᱷᱟᱱ ᱦᱟᱨᱟ ᱦᱚᱸ ᱦᱟᱨᱟ ᱵᱩᱨᱩᱜᱼᱟ ᱟᱫᱚ ᱱᱤᱛᱚᱜ ᱫᱚ ᱟᱹᱰᱤᱜᱟᱱ ᱤᱥᱠᱩᱞ ᱠᱚᱨᱮ ᱜᱮ ᱥᱮᱮ ᱤᱛᱩᱱ ᱟᱥᱲᱟ ᱠᱚᱨᱮ ᱢᱚᱦᱟ ᱵᱤᱨᱫᱟᱹᱜᱟᱲ ᱠᱚᱨᱮ ᱦᱚᱸ ᱡᱮᱜᱮᱛ ᱵᱤᱨᱫᱟᱹᱜᱟᱲ ᱠᱚ ᱨᱮᱦᱚᱸ ᱡᱚᱛᱚᱟᱜ ᱨᱮᱫᱚ ᱵᱟᱝ ᱥᱮᱞᱮᱫ ᱟᱠᱟᱱ ᱛᱟᱵᱚᱱᱟᱛᱚ ᱟᱵᱚᱣᱟᱜ ᱯᱟᱹᱨᱥᱤ ᱫᱚ
ᱦᱩᱸ ᱦᱩᱸ
ᱟᱹᱰᱤ ᱟᱹᱰᱤ ᱡᱟᱭᱜᱟ ᱨᱮᱜᱮ ᱢᱮᱱᱟᱜ ᱟᱠᱟᱟᱜᱼᱟ ᱢᱟᱱᱮ ᱮᱴᱟᱜ ᱪᱷᱟᱛᱤᱠ ᱜᱟᱟᱹᱛᱤ ᱠᱚᱣᱟᱜ ᱯᱟᱹᱨᱥᱤ ᱛᱮᱜᱮ ᱢᱮᱱᱟᱜ ᱟᱠᱟᱫᱟ ᱮᱱᱛᱮᱫ ᱱᱤᱛᱚᱜ ᱫᱷᱟᱹᱵᱤᱡ ᱛᱮ ᱟᱵᱚᱣᱟᱜ ᱯᱟᱹᱨᱥᱤ ᱫᱚ ᱟᱹᱣᱨᱤ ᱞᱟᱹᱜᱩᱜ ᱛᱟᱵᱚᱱᱟ
ᱦᱮᱸ ᱦᱮᱸ
ᱟᱫᱚ ᱟᱸᱡᱚᱢᱚᱜ ᱠᱟᱱᱟ ᱡᱮ ᱱᱚᱝᱠᱟ ᱞᱟᱹᱜᱩᱭ ᱨᱮᱱᱟᱜ ᱜᱮᱠᱚ ᱪᱮᱥᱴᱟ ᱟᱠᱟᱫ ᱛᱟᱵᱚᱱᱟ ᱟᱵᱚ ᱨᱮᱱ ᱤᱭᱟᱹ ᱠᱚ ᱮᱱᱛᱮᱫ
ᱦᱳᱭ ᱦᱳᱭ ᱡᱟᱦᱟᱱ ᱩᱱᱠᱩ ᱢᱮᱱᱟᱜ ᱠᱚ ᱦᱮᱸ ᱥᱟᱢᱟᱡᱽ ᱥ ᱥᱩᱥᱟᱹᱨᱤᱭᱟᱹ ᱠᱚ ᱞᱟᱹᱭᱮᱫ ᱵᱮᱱ ᱟᱨᱦᱚᱸ ᱢᱮᱱᱟᱜ ᱠᱚᱣᱟ ᱚᱱᱠᱟᱜ ᱜᱮ ᱦᱸ ᱦᱳᱭ
ᱟᱵᱚᱣᱟᱜ ᱟᱲᱟᱝ ᱛᱮᱜᱮ ᱡᱩᱫᱤ ᱟᱵᱚ ᱡᱮᱢᱚᱱ ᱡᱟᱱᱟᱢ ᱛᱚᱨᱟ ᱠᱷᱚᱱᱟᱜ ᱟᱵᱚᱣᱟᱜ ᱟᱲᱟᱝ ᱛᱮ ᱨᱚᱲ ᱵᱚᱱ ᱪᱮᱫᱚᱜ ᱠᱟᱱᱟ ᱥᱮ ᱵᱚᱱ ᱨᱚᱲᱮᱫ ᱠᱟᱱ ᱜᱮᱭᱟ ᱚᱱᱠᱟ ᱜᱮ ᱤᱛᱩᱱ ᱟᱥᱲᱟ ᱨᱮᱦᱚᱸ ᱵᱚᱱ ᱥᱮᱪᱮᱫ ᱞᱮᱱᱠᱷᱟᱱ ᱡᱚᱛᱚ ᱟᱨ ᱯᱟᱲᱦᱟᱣ ᱯᱟᱲᱦᱟᱣ ᱛᱮ ᱯᱟᱲᱦᱟᱣ ᱤᱫᱤ ᱞᱮᱱᱠᱷᱟᱱ ᱫᱚ ᱪᱟᱹᱠᱨᱤ ᱦᱚᱸ ᱧᱟᱢᱚᱜ ᱜᱮᱭᱟ ᱪᱮᱫᱟᱜ ᱵᱟᱝ ᱧᱟᱢᱚᱜᱼᱟ ᱟᱫᱚ ᱟᱵᱚᱣᱟᱜ ᱯᱟᱹᱨᱥᱤ ᱜᱮ ᱩᱱᱟᱹᱜ ᱩᱛᱱᱟᱹᱣ ᱵᱟᱹᱱᱩᱜ ᱟᱠᱟᱫ ᱛᱟᱵᱚᱱᱟ ᱥᱮ ᱚᱱᱟ ᱠᱷᱟᱹᱛᱤᱨ ᱜᱮᱛᱚ ᱢᱟᱱᱮ ᱛᱟᱭᱚᱢ ᱨᱮᱜᱮ ᱢᱮᱱᱟᱜ ᱛᱟᱵᱚᱱᱟ ᱱᱤᱛᱚᱜ ᱫᱷᱟᱹᱨᱤᱡ ᱛᱮ ᱟᱫᱚ ᱱᱚᱣᱟ ᱠᱩᱨᱩᱢᱩᱴᱩᱭᱟᱵᱚᱱ ᱟᱵᱚ ᱦᱚᱸ ᱥᱟᱱᱟᱢ ᱠᱚ ᱛᱮᱡ ᱡᱮᱥᱮᱛᱮ ᱟᱵᱚᱣᱟᱜ ᱱᱚᱣᱟ ᱯᱟᱹᱨᱥᱤ ᱩᱛᱱᱟᱹᱣ ᱢᱟ ᱚᱝᱠᱟᱜᱮ ᱡᱚᱛᱚᱢ ᱞᱮᱠᱟᱱ ᱚᱱᱠᱟ ᱚᱱᱚᱞᱤᱭᱟᱹ ᱠᱚᱦᱚᱸ ᱯᱩᱛᱷᱤ ᱠᱚ ᱟᱭᱢᱟ ᱜᱮ ᱚᱞᱮᱜᱼᱟ ᱠᱚ ᱱᱚᱝᱠᱟ ᱯᱟᱲᱦᱟᱣ ᱞᱮᱠᱟᱱᱟᱜ ᱡᱳᱜᱜᱳ ᱯᱩᱛᱷᱤ ᱠᱚᱠᱚ ᱚᱞ ᱞᱮᱠᱷᱟᱱ ᱫᱚ ᱮᱸ ᱡᱟᱦᱟᱸ ᱛᱚ ᱤᱛᱩᱱ ᱟᱥᱲᱟ ᱠᱚᱨᱮ ᱵᱚᱱ ᱯᱟᱲᱦᱟᱣ ᱫᱟᱲᱮᱭᱟᱜᱼᱟ ᱦᱮᱸ ᱥᱮ᱾ ᱥᱤᱞᱮᱵᱟᱥ ᱠᱚᱨᱮ ᱠᱚ ᱥᱮᱞᱮᱫᱟ ᱦᱮᱸ᱾ ᱠᱟ ᱱᱤᱝᱠᱟᱹ ᱠᱟᱛᱮᱫ ᱜᱮ ᱟᱨ ᱦᱮᱸ ᱟᱨ ᱟᱵᱚ ᱦᱚᱸ ᱪᱮᱥᱴᱟᱭᱟᱵᱚᱱ ᱜᱤᱫᱽᱨᱟᱹ ᱠᱚ ᱡᱮᱥᱮᱛᱮ ᱦᱮᱸ ᱠᱟᱹᱴᱤᱡ ᱠᱷᱚᱱᱟᱜ ᱜᱮ ᱟᱵᱚᱣᱟᱜ ᱯᱟᱹᱨᱥᱤ ᱛᱮᱵᱚᱱ ᱪᱮᱫ ᱦᱚᱪᱚ ᱠᱚᱣᱟ᱾ ᱥᱮᱪᱮᱫ ᱠᱚᱣᱟ ᱵᱚᱱ ᱮᱱᱠᱷᱟᱱ ᱜᱮ ᱟᱫᱚ ᱞᱟᱯᱷᱟᱝ ᱥᱮᱪᱮᱫ ᱥᱮᱫ ᱮ ᱡᱟᱦᱟᱸ ᱛᱤᱱᱟᱹᱜ ᱜᱮ ᱞᱟᱦᱟᱜᱼ ᱟᱭ ᱟᱫᱚ ᱟᱵᱚᱣᱟᱜ ᱯᱟᱹᱨᱥᱤ ᱪᱮᱛᱟᱱ ᱨᱮᱜᱮ ᱩᱱᱤᱭᱟᱜ ᱤᱭᱟᱹ ᱫᱚ ᱛᱟᱦᱮᱱ ᱛᱟᱭᱟ ᱚᱝᱠᱟ ᱠᱟᱛᱮᱜ ᱜᱮ ᱦᱮᱸ ᱞᱟᱦᱟ ᱫᱟᱲᱮᱭ ᱛᱟᱵᱚᱱᱟ ᱱᱟᱵᱚᱱ ᱟᱵᱚᱣᱟᱜ ᱯᱟᱹᱨᱥᱤ ᱠᱚ ᱦᱮᱸ ᱥᱮ ᱵᱟᱝ?
ᱦᱳᱭ ᱟᱫᱚ ᱱᱟᱦᱟᱜ ᱡᱮᱢᱚᱱ ᱵᱚᱱ ᱧᱮᱞᱮᱜ ᱠᱟᱱ ᱱᱚᱣᱟ ᱟᱵᱚᱣᱟᱜ ᱵᱷᱟᱥᱟ ᱥᱮ ᱟᱵᱚᱣᱟᱜ ᱱᱚᱣᱟ ᱟᱵᱚᱣᱟᱜ ᱥᱟᱝ ᱨᱤᱛᱤᱠ ᱥᱮ ᱟᱵᱚᱣᱟᱜ ᱡᱟᱦᱱᱟᱜ ᱡᱤᱱᱤᱥ ᱴᱟᱜ ᱜᱮ
ᱦᱮᱸ ᱦᱮᱸ
ᱟᱵᱩᱣᱟᱜ ᱦᱚᱸ ᱱᱚᱣᱟ ᱵᱟᱹᱭ ᱵᱟᱹᱭᱛᱮ ᱱᱤᱛᱚᱜ ᱫᱚᱠᱩ ᱟᱸ ᱮᱸ ᱟᱸᱡᱚᱢᱮᱜ ᱠᱟᱱᱟ ᱦᱟᱸᱜ ᱟᱫᱚ ᱟᱹᱰᱤ ᱟᱭᱢᱟ ᱠᱚ ᱫᱮᱨᱤ ᱠᱮᱜᱼᱟ᱾ ᱱᱚᱣᱟ ᱡᱟᱦᱟᱸ ᱮᱱᱛᱮᱱ ᱟᱵᱚᱣᱟᱜ ᱵᱷᱟᱥᱟ ᱢᱟ ᱱᱟᱦᱟᱜ ᱫᱩ ᱦᱟᱡᱟᱨ ᱛᱤᱱ ᱨᱮ ᱱᱟᱦᱟᱜ ᱱᱤᱭᱟᱹ ᱟᱹᱱᱩᱥᱩᱪᱤ ᱨᱮᱢᱟ ᱱᱟᱦᱟᱜ ᱠᱚ ᱞᱟᱹᱜᱩᱣ ᱠᱟᱜ ᱱᱟᱦᱟᱜ ᱢᱮᱱᱠᱷᱟᱱ ᱞᱟᱹᱜᱩ ᱠᱟᱛᱮᱜ ᱚᱱᱟ ᱦᱟᱸᱜ ᱚᱱᱟ ᱡᱤᱱᱤᱥ ᱴᱟᱜ ᱵᱟᱵᱚᱱ ᱧᱟᱢ ᱠᱟᱜ ᱛᱟᱦᱮᱱᱟ ᱡᱮᱢᱚᱱ ᱱᱚᱜᱼᱚᱭ ᱥᱩᱨ ᱫᱤᱱ ᱱᱟᱦᱟᱜ ᱚ ᱟᱵᱚᱣᱟᱜ ᱪᱤᱠᱤ ᱱᱟᱦᱟᱜ ᱱᱚᱣᱟ ᱵᱷᱟᱨᱚᱛ ᱥᱮ ᱵᱷᱟᱨᱚᱛ ᱨᱮᱭᱟᱜ ᱥᱚᱸᱵᱤᱫᱷᱟᱱ ᱨᱮ ᱠᱚ ᱮᱸ ᱮᱸ ᱵᱷᱟᱨᱚᱛ ᱨᱮᱭᱟᱜ ᱥᱚᱝᱵᱤᱫᱷᱟᱱ ᱚᱞ ᱠᱮᱜᱼᱟ ᱠᱚ᱾
ᱤᱭᱟᱹ ᱨᱮ ᱥᱮᱞᱮᱫ ᱮᱱᱟ ᱢᱮᱱᱛᱮ᱾
ᱦᱳᱭ ᱥᱮᱞᱮᱜ ᱮᱱᱟ ᱮᱱᱛᱮᱜ ᱟᱫᱚ ᱚᱱᱟ ᱫᱚ ᱥᱮᱞᱮᱜ ᱮᱱᱛᱷ ᱠᱷᱟᱡ ᱫᱚ ᱱᱟᱦᱟᱜ ᱚᱱᱟ ᱫᱚ ᱱᱤᱛᱚᱜ ᱫᱚ ᱟᱵᱚ ᱚ ᱪᱤᱠᱤ ᱛᱮᱦᱚᱸ ᱵᱚᱱ ᱚᱞ ᱯᱟᱲᱦᱟᱣ ᱛᱮᱜ ᱵᱚᱱ ᱟᱸᱡᱚᱢ ᱫᱟᱲᱮᱭᱟᱜᱼᱟ, ᱠᱤᱥᱟᱹ ᱞᱮᱠᱟ ᱟᱵᱚᱣᱟᱜ ᱪᱮᱜ ᱠᱟᱱᱟ ᱚᱱᱟ ᱥᱚᱝᱵᱤᱫᱷᱟᱱ ᱨᱮ ᱪᱮᱜ ᱠᱚ ᱚᱞ ᱢᱮᱱᱟᱜᱼᱟ, ᱱᱟᱦᱟᱜ ᱚᱱᱟ ᱠᱚ ᱡᱚᱛᱚ ᱵᱚᱱ ᱯᱟᱲᱦᱟᱣ ᱫᱟᱲᱮᱜᱼᱟ᱾ ᱟᱨ ᱟᱵᱚ ᱯᱟᱲᱦᱟᱣ ᱠᱟᱛᱮᱫ ᱱᱟᱦᱟᱜ ᱟᱵᱚ ᱱᱚᱣᱟ ᱚᱱᱟ ᱯᱟᱲᱦᱟᱣ ᱠᱟᱛᱮᱜ ᱚᱱᱟ ᱵᱚᱱ ᱧᱮᱞ ᱫᱟᱲᱮᱜᱼᱟ, ᱟᱨ ᱵᱟᱱ ᱡᱟᱦᱟᱸᱟᱭ ᱵᱚᱱ ᱞᱟᱹᱭᱪ ᱪᱚ ᱫᱟᱲᱮ ᱠᱟᱛᱮᱜ ᱵᱩᱱ ᱵᱟᱲᱟᱭ ᱚᱪᱚ ᱫᱟᱲᱤ ᱠᱚᱣᱟ ᱩᱝᱠᱩ᱾ ᱡᱟᱦᱟᱸᱭ ᱠᱚ ᱡᱮᱢᱚᱱ ᱵᱟᱠᱚ ᱩᱝᱠᱩ ᱦᱟᱹᱵᱤᱡ ᱚᱝᱠᱟ ᱵᱟᱝ ᱯᱳᱦᱪᱟᱜ ᱠᱟᱱᱟ ᱥᱮ
ᱦᱮᱸ
ᱥᱮᱫᱟᱭ ᱦᱟᱯᱲᱟᱢ ᱠᱚᱫᱚ ᱱᱟᱦᱟᱜ ᱩᱱᱟᱹᱜ ᱚᱞᱚᱜ ᱯᱟᱲᱦᱟᱜ ᱠᱚᱫᱚ ᱱᱟᱦᱟᱜ ᱵᱟᱠᱚ ᱵᱟᱰᱟᱭ ᱠᱟᱱ ᱛᱟᱦᱮᱱᱟ᱾ ᱦᱳᱭ ᱥᱮ ᱟᱫᱚ ᱩᱝ ᱠᱩ ᱱᱚᱣᱟ ᱵᱚᱱ ᱟᱸᱡᱚᱢ ᱫᱟᱲᱮᱭ ᱠᱚᱣᱟ ᱱᱚᱜᱼᱚᱭ ᱱᱚᱝᱠᱟ ᱠᱟ ᱠᱟᱛᱮ ᱱᱚᱣᱟ ᱠᱚ ᱟᱸ ᱱᱚᱝᱠᱟ ᱵᱷᱟᱨᱚᱛ ᱨᱮᱭᱟᱜ ᱫᱤᱥᱚᱢ ᱵᱮᱱᱟᱣ ᱞᱮᱱᱟ, ᱟᱨ ᱵᱮᱱᱟᱣ ᱠᱟᱛᱮᱜ ᱱᱚᱜ-ᱱᱚᱝᱠᱟ ᱠᱚ ᱚᱝᱠᱟ ᱠᱚ ᱟᱞᱟᱜ ᱠᱮᱜᱼᱟ ᱱᱤᱝᱠᱟ ᱱᱤᱝᱠᱟ᱾ ᱦᱳᱭᱥᱮ ᱥᱟᱱᱟᱢ ᱱᱤᱭᱚᱢ ᱠᱟᱱᱩᱱ ᱱᱚᱜᱼᱱᱚᱝᱠᱟ ᱟᱹᱝᱨᱟᱹᱡᱽ ᱠᱚ ᱵᱟᱱᱟᱣ ᱚᱴᱚ ᱠᱟᱫᱟ ᱟᱨ ᱚᱱᱟ ᱝᱨᱮᱡᱽ ᱨᱮᱭᱟᱜ ᱩᱱᱠᱩᱣᱟᱜ ᱱᱤᱭᱚᱢ ᱠᱟᱹᱱᱩᱱ ᱨᱮᱜᱮ ᱱᱚᱜᱼᱚᱭ ᱱᱚᱜᱼᱚᱭ ᱢᱮᱱᱟᱜ ᱵᱚᱱᱟ ᱱᱤᱛᱦᱚᱸ᱾ ᱟᱭᱢᱟ ᱚᱝᱠᱟᱱ ᱵᱮᱵᱚᱥᱛᱷᱟ ᱢᱮᱱᱟᱜᱼᱟ, ᱡᱮᱢᱚᱱ ᱦᱩᱭᱱᱟ ᱠᱟᱱᱩᱱ ᱵᱮᱵᱚᱥᱛᱷᱟ᱾ ᱡᱮᱢᱚ ᱟᱹᱰᱤ ᱜᱟᱱ ᱚᱝᱠᱟ ᱵᱮᱵᱚᱥᱛᱷᱟ ᱢᱮᱱᱟᱜᱼᱟ, ᱚᱱᱟ ᱩᱱᱠᱩ ᱤᱝᱨᱮᱡᱽ ᱟᱜ ᱫᱮᱱ ᱠᱟᱱ ᱜᱮᱭᱟ ᱱᱤᱛ ᱦᱟᱹᱵᱤᱡ ᱛᱮ ᱚᱱᱟ ᱫᱚ ᱵᱟᱝ ᱵᱚᱫᱚᱞ ᱠᱟᱱᱟ ᱟᱨ ᱚᱱᱟᱜᱮ ᱢᱮᱱᱟᱜᱼᱟ ᱱᱟᱦᱟᱜ ᱦᱳᱭ᱾ ᱟᱨ ᱟᱠᱩ ᱫᱤᱥᱚᱢ ᱨᱮᱫᱚ ᱱᱟᱦᱟᱜ ᱪᱟᱞᱟᱣ ᱠᱟᱛᱮᱜ ᱩᱝᱠᱩ ᱫᱚᱠᱩ ᱵᱚᱫᱚᱞ ᱪᱟᱵᱟᱣ ᱠᱟᱜᱼᱟ ᱱᱟᱦᱟᱜ ᱚᱱᱟ ᱠᱚᱫᱚ᱾ ᱟᱨ ᱟᱵᱚ ᱴᱷᱮᱜ ᱫᱚ ᱱᱟᱦᱟᱜ ᱚᱱᱮ ᱠᱚ ᱵᱟᱱᱟᱣ ᱚᱴᱚ ᱠᱟᱜᱼᱟ ᱚᱱᱟᱜᱮ ᱢᱮᱱᱟᱜᱼᱟ᱾
ᱚᱱᱟᱜᱮ ᱢᱮᱱᱟᱜ ᱟᱠᱟᱫᱟ, ᱱᱟᱣᱟ ᱜᱟᱨ ᱛᱮᱫᱚ ᱟᱫᱚ ᱟᱵᱚ ᱦᱚᱸ ᱵᱟᱵᱚᱱ ᱠᱩᱨᱩᱢᱩᱴᱩ ᱟᱠᱟᱫᱟ ᱵᱮᱱᱟᱣ ᱨᱮᱱᱟᱜ᱾ ᱥᱮ ᱵᱮᱱᱟᱣ ᱦᱚᱸ ᱟᱹᱣᱨᱤ ᱵᱚᱱ ᱵᱮᱱᱟᱣᱟ᱾
ᱦᱳᱭ ᱦᱳᱭ ᱡᱮᱢᱚᱱ ᱡᱮᱢᱚᱱ ᱱᱚᱣᱟ ᱠᱳᱰ ᱠᱟᱪᱷᱟᱹᱨᱤ ᱨᱮᱭᱟᱜ ᱡᱩᱫᱤ ᱟᱵᱮᱱᱟᱜ ᱡᱟᱦᱟᱱᱟᱜ ᱠᱮᱥ ᱞᱟᱯᱲᱟ ᱪᱟᱞᱟᱜ ᱠᱟᱱᱟ ᱛᱟᱦᱮᱞᱮ ᱫᱚ ᱚᱱᱟ ᱛᱟᱹᱨᱤᱠᱷ ᱩᱯᱚᱨᱮ ᱛᱟᱹᱨᱤᱠᱷ ᱪᱟᱞᱟᱜ ᱦᱩᱭᱩᱜ ᱛᱟᱵᱮᱱᱟ ᱟᱹᱰᱤ ᱟᱭᱢᱟ ᱫᱤᱱ ᱦᱟᱹᱵᱤᱡ ᱯᱟᱸᱪ ᱵᱚᱪᱷᱚᱨ ᱪᱟᱨ ᱵᱚᱪᱷᱚᱨ ᱦᱟᱹᱵᱤᱡ ᱚᱱᱟ ᱠᱮᱥ ᱩᱯᱚᱨ ᱨᱮ ᱱᱟ ᱥᱮ ᱟᱫᱚ ᱱᱟᱦᱟᱜ ᱩᱱᱠᱩ ᱤᱝᱨᱮᱹᱡᱽ ᱱᱟᱦᱟᱜ ᱟᱠᱚᱣᱟᱜ ᱫᱤᱥᱚᱢ ᱨᱮᱫᱚ ᱱᱟᱦᱟᱜ ᱚᱱᱟ ᱠᱚᱫᱚ ᱠᱚ ᱢᱩᱪᱟᱹᱫ ᱵᱟᱲᱟ ᱟᱠᱟᱫᱟ ᱱᱟᱦᱟᱜ᱾ ᱩᱱᱠᱩᱫᱚ ᱥᱚᱸᱜᱮ ᱥᱚᱝ ᱱᱟᱦᱟᱜ ᱠᱚ ᱢᱟᱱᱮ ᱠᱚ ᱠᱟᱹᱢᱤ ᱵᱟᱲᱟ ᱜᱚᱫ ᱠᱟᱜᱼᱟ ᱦᱳᱭ᱾
ᱦᱳᱭ ᱦᱳᱭ
ᱦᱳᱭ ᱟᱫᱚ ᱱᱟᱦᱟᱜ ᱚᱱᱟ ᱪᱮᱫᱮᱠᱟ ᱱᱤᱭᱚᱢ ᱠᱟᱹᱱᱩᱱ ᱠᱚ ᱢᱮᱱᱟᱜᱼᱟ ᱱᱟᱦᱟᱜ ᱚᱱᱠᱟ ᱵᱷᱟᱜᱮ ᱟᱫᱚ ᱥᱟᱱᱟᱢ ᱡᱟᱭᱜᱟ ᱨᱮ ᱥᱟᱱᱟᱢ ᱨᱚᱠᱚᱢᱟᱜ ᱦᱳᱭᱥᱮ ᱦᱸ
ᱟᱫᱚ ᱚᱱᱟ ᱫᱚ ᱟᱵᱚ ᱠᱚᱦᱚᱸ ᱠᱩᱨᱩᱢᱩᱴᱩ ᱫᱚ ᱫᱚᱨᱠᱟᱨᱚᱜ ᱠᱟᱱ ᱜᱮᱭᱟ᱾
ᱦᱳᱭ ᱦᱳᱭ
ᱚᱝᱠᱟᱯ ᱤᱭᱟᱹ ᱠᱚ ᱚᱞ ᱚᱞ ᱵᱮᱞ ᱠᱚᱦᱚᱸ ᱥᱮ ᱟᱨ ᱡᱟᱦᱟᱱᱟᱜ ᱠᱚ ᱱᱚᱣᱟ ᱥᱮᱪᱮᱫ ᱤᱫᱤ ᱠᱟᱛᱮᱮᱫ
ᱢᱟᱲᱟᱝ ᱥᱮᱫ ᱢᱟᱲᱟᱝᱚᱜ ᱨᱮᱱᱟᱜ ᱟᱨ ᱪᱮᱫ
ᱦᱳᱭ ᱦᱳᱭ ᱚᱱᱟ ᱢᱟ ᱠᱟᱱ ᱜᱮ ᱱᱟᱦᱟᱜ ᱡᱟᱦᱟᱸ ᱵᱚᱱ ᱚᱸ ᱧᱮᱞᱮᱫ ᱠᱟᱱ ᱟᱵᱚ ᱡᱮᱥᱮ ᱱᱤᱛᱚᱜ ᱫᱤᱥᱚᱢ ᱫᱩᱱᱤᱭᱟᱹ ᱨᱮᱦᱚᱸ ᱟᱵᱚ ᱟᱹᱰᱤ ᱟᱹᱰᱤᱜᱟᱱ ᱱᱚᱜᱼ ᱱᱚᱝᱠᱟ ᱡᱤᱱᱤᱥᱴᱟᱜ ᱵᱚᱱ ᱧᱟᱢᱮᱫ ᱠᱟᱱᱟ ᱵᱟᱰᱟᱭ ᱨᱮᱵᱚᱱ ᱧᱟᱢᱮᱫ ᱠᱟᱱᱟ ᱵᱚᱞᱮ ᱡᱮ ᱱᱟᱣᱟ ᱥᱮ ᱱᱚᱣᱟ ᱦᱩᱭᱩᱜ ᱠᱟᱱᱟ ᱱᱚᱣᱟ ᱥᱮ ᱱᱟᱣᱟ ᱦᱩᱭᱩᱜ ᱠᱟᱱᱟ ᱟᱫᱚ ᱱᱟᱦᱟᱜ ᱱᱤᱛᱚᱜ ᱵᱟᱹᱭ ᱵᱟᱹᱭᱛᱮ ᱛᱮ ᱱᱟᱜ ᱟᱵᱚᱣᱟᱜ ᱥᱟᱱᱛᱟᱞᱤ ᱚᱞᱪᱤᱠᱤ ᱢᱟ ᱱᱟᱦᱟᱜ ᱥᱟᱱᱛᱟᱲᱤ ᱱᱤᱭᱩᱡᱽ ᱠᱚᱦᱚᱸ ᱠᱚ ᱪᱷᱟᱯᱟᱭ ᱛᱟᱵᱚᱱᱟ ᱥᱮ ᱟᱵᱚ ᱞᱟᱹᱜᱤᱫ ᱦᱚᱸ ᱥᱟᱱᱛᱟᱞᱤ ᱱᱤᱭᱩᱡ ᱠᱚ ᱵᱮᱱᱟᱣ ᱠᱟᱛᱮ ᱠᱚ ᱮᱢᱟ ᱵᱚᱱᱟ ᱱᱤᱛ ᱱᱤᱛᱚᱜ ᱢᱟ ᱟᱭᱢᱟ ᱜᱟᱱ ᱤᱭᱩᱴᱩᱵᱟᱨ ᱠᱚᱦᱚᱸ ᱢᱮᱱᱟᱜ ᱠᱚᱣᱟ ᱠᱚ ᱵᱮᱟᱱᱟᱣᱮᱫ ᱠᱟᱱ ᱜᱮᱭᱟ ᱦᱳᱭᱥᱮ ᱟᱫᱚ ᱦᱳᱭ ᱚᱱ ᱚᱱᱠᱟᱜᱮ ᱱᱟᱦᱟᱜ ᱟᱨᱦᱚᱸ ᱠᱚ ᱵᱟᱹᱭ ᱵᱟᱹᱭ ᱛᱮᱵᱚᱱ ᱞᱟᱦᱟ ᱪᱟᱞᱟᱜ ᱠᱟᱱᱟ ᱟᱫᱚ ᱵᱟᱵᱚᱱ ᱵᱩᱡ ᱫᱟᱲᱮᱭᱟᱜ ᱠᱟᱱᱟ ᱦᱩᱸ ᱦᱩᱸ
ᱚᱱᱠᱟᱱ
ᱦᱳᱭ ᱛᱟᱦᱚᱞᱮ ᱟᱨ ᱱᱚᱣᱟ ᱥᱟᱱᱛᱷᱟᱞᱤ ᱵᱷᱟᱥᱟ ᱠᱚ ᱮᱱᱛᱮᱫ ᱵᱚᱱ ᱵᱟᱰᱟᱭ ᱞᱮᱠᱷᱟ ᱟᱨᱵᱚᱱ ᱟᱵᱚᱣᱟᱜ ᱥᱚᱢᱟᱡᱽ ᱨᱮᱵᱩᱱ ᱯᱟᱨᱪᱟᱨ ᱞᱮᱠᱷᱟᱱ ᱥᱮ ᱟᱹᱰᱤ ᱜᱟᱱ ᱵᱩᱱ ᱥᱮᱬᱟ ᱫᱟᱲᱮᱭᱟᱜᱼᱟ ᱟᱨ ᱥᱮᱬᱟ ᱠᱟᱛᱮᱫ ᱱᱟᱦᱱᱟᱜ ᱩᱱᱠᱩ ᱫᱩᱱᱤᱭᱟᱹ ᱡᱮᱜᱚᱛ ᱨᱮᱱ ᱦᱚᱲ ᱠᱚ ᱢᱤᱫᱴᱮᱱ ᱠᱚ ᱵᱩᱡᱟ ᱠᱤ ᱥᱟᱱᱛᱟᱞᱤ ᱦᱸ ᱢᱤᱫᱴᱮᱱ ᱵᱷᱟᱥᱟ ᱠᱟᱱᱟ ᱟᱨ ᱢᱤᱫᱴᱮᱱ ᱱᱚᱜ ᱚᱭ ᱱᱚᱝᱠᱟ ᱢᱤᱫᱴᱮᱱ ᱤᱭᱟᱹ ᱠᱟᱱᱟ ᱟᱫᱚ ᱚᱱᱟ ᱠᱚ ᱵᱩᱡ ᱫᱟᱲᱮᱭᱟᱜᱼᱟ ᱩᱱᱠᱩ ᱦᱳ
ᱦᱮᱸ ᱵᱩᱡᱽ ᱫᱚᱠᱚ ᱵᱩᱡ ᱟᱠᱟᱫ ᱛᱟᱵᱚᱱ ᱜᱮᱭᱟ ᱱᱤᱛᱚᱜ ᱫᱚ ᱡᱮᱦᱮᱛᱩ ᱟᱵᱚᱣᱟᱜ ᱱᱤᱛᱚᱜ ᱜᱚᱴᱟ ᱡᱟᱭᱜᱟ ᱨᱮᱜᱮ ᱥᱮᱞᱮᱫᱚᱜ ᱠᱟᱱ ᱛᱟᱵᱚᱱᱟ ᱦᱮᱸ ᱦᱮᱸ
ᱦᱳᱭ ᱥᱮ ᱚᱱᱟ ᱠᱚᱜᱮ ᱦᱳᱭ
ᱱᱤᱛ ᱚᱱᱟ ᱜᱮᱠᱚ ᱵᱩᱡᱟ ᱡᱮ ᱥᱟᱱᱛᱟᱞᱤ ᱦᱚᱸ ᱟᱫᱚ ᱟᱹᱛ ᱯᱟᱹᱨᱥᱤ ᱠᱟᱱ ᱜᱮᱭᱟ ᱢᱮᱱᱛᱮ ᱱᱚᱣᱟ ᱦᱚᱸ ᱢᱤᱫᱴᱮᱱ ᱵᱷᱟᱜᱮ ᱤᱭᱟᱹ ᱠᱟᱱ ᱜᱮᱭᱟ ᱦᱳᱭ ᱦᱮᱞᱳ ᱟᱵᱤᱱᱟᱜ ᱨᱚᱲ ᱛᱷᱚᱲᱟ ᱵᱟᱝ ᱟᱸᱡᱚᱢᱚᱜ ᱠᱟᱱᱟ